ᱦᱮᱞᱳ᱾
ᱦᱩᱸ ᱡᱚᱦᱟᱨ ᱜᱮ ᱜᱚᱝᱠᱮ᱾
ᱦᱟᱸ ᱡᱚᱦᱟᱨ ᱜᱮ ᱜᱚᱢᱠᱮ᱾
ᱦᱳᱭ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱳᱭ ᱫᱩᱲᱩᱯ ᱵᱟᱲᱟ ᱦᱩᱭ ᱠᱟᱱᱟ ᱟᱵᱤᱱ ᱫᱚ ᱪᱮᱫ ᱵᱤᱱ ᱪᱤᱠᱟ ᱭᱮᱫᱼᱟ?
ᱟᱹᱞᱤᱧ ᱦᱚᱸᱜᱼᱚᱭ ᱡᱟᱯᱟᱜ ᱵᱟᱲᱟᱣ ᱠᱟᱱᱟᱞᱤᱧ ᱜᱤᱛᱤᱡ ᱠᱟᱱᱟ ᱞᱤᱧ᱾
ᱚ ᱫᱟᱜ ᱡᱚᱨᱚᱜ ᱠᱟᱱᱟ ᱥᱮ ᱪᱮᱫ ᱞᱮᱠᱟ?
ᱫᱟᱦᱟᱜ ᱫᱚ ᱦᱚᱞᱟ ᱠᱚ ᱦᱚᱞᱟ ᱡᱚᱨᱚ ᱵᱟᱲᱟᱭ ᱱᱟ ᱛᱮᱦᱤᱧ ᱫᱚ ᱵᱟᱝ ᱡᱚᱨᱚ ᱠᱟᱱᱟ᱾ ᱦᱚᱞᱟ ᱨᱮᱜᱮ ᱫᱟᱜ ᱡᱚᱨᱚ ᱪᱟᱵᱟᱣ ᱠᱟᱱᱟ᱾
ᱟᱪᱪᱷᱟ ᱟᱪᱪᱷᱟ ᱦᱚᱸᱭ
ᱟᱫᱚ ᱛᱮᱦᱤᱧ ᱫᱚ ᱥᱤᱛᱩᱝ ᱮᱫᱟ ᱛᱷᱚᱲᱟ ᱛᱷᱚᱲᱟ ᱫᱚ ᱚᱱᱟᱛᱮ ᱩᱱᱟᱹᱜ ᱫᱚ ᱠᱟᱹᱴᱤᱡ ᱞᱚᱞᱚ ᱫᱚ ᱵᱟᱝ ᱵᱩᱡᱩᱜ ᱠᱟᱱᱟ᱾ ᱦᱚᱞᱟ ᱫᱟᱜ ᱡᱚᱨᱚ ᱟᱠᱟᱫ ᱛᱮ,
ᱟᱪᱪᱷᱟ ᱟᱪᱪᱷᱟ ᱦᱮᱸ ᱱᱚᱛᱮᱱ ᱦᱚᱞᱟ ᱫᱚ ᱵᱟᱝ ᱢᱟᱦᱫᱮᱨ ᱵᱚᱱᱫᱚ ᱟᱠᱟᱟᱜᱼᱟ, ᱦᱚᱞᱟ ᱵᱟᱭ ᱫᱟᱜ ᱟᱠᱟᱫᱼᱟ ᱛᱮᱦᱮᱧ ᱦᱚᱸ ᱵᱟᱝ᱾ ᱛᱮᱦᱮᱧ ᱫᱚ ᱟᱫᱚ ᱦᱩᱸ ᱵᱮᱲᱟᱭ ᱜᱮ ᱵᱟᱭ ᱧᱮᱞᱚᱜ ᱠᱟᱱᱟ ᱨᱤᱢ ᱰᱟᱦᱟᱨ ᱛᱮᱭ ᱮᱥᱮᱫ ᱠᱟᱫᱮᱭᱟᱭ᱾
ᱦᱩᱸ
ᱟᱫᱚ ᱚᱱᱠᱟ ᱞᱚᱞᱚ ᱫᱚ ᱵᱟᱝ ᱵᱩᱡᱩᱜ ᱠᱟᱱᱟ᱾
ᱛᱚᱵᱮ ᱟᱯᱷᱚᱨ ᱠᱚᱯᱮ ᱛᱤᱱᱟᱹᱜ ᱜᱟᱱ ᱛᱤᱱᱟᱹᱜ ᱜᱟᱱ ᱯᱮ ᱞᱟᱦᱟ ᱠᱮᱫᱟ?
ᱫᱚ ᱡᱷᱚᱛᱚ ᱞᱮ ᱤᱭᱟᱹ ᱪᱟᱵᱟ ᱠᱟᱫᱟ ᱢᱚᱛᱞᱚᱵ ᱮᱨ ᱪᱟᱵᱟ ᱠᱟᱫᱟᱞᱮ᱾
ᱚ,
ᱚᱱᱟ ᱠᱚᱫᱚ ᱪᱟᱵᱟ ᱦᱩᱭ ᱠᱟᱱᱟ ᱟᱫᱚ ᱦᱟᱸᱠᱷᱟᱱ ᱪᱟᱸᱫᱳ ᱵᱚᱸᱜᱟ ᱜᱮᱞᱮ ᱠᱚᱭᱚᱜ ᱠᱟᱫᱮᱭᱟ᱾ ᱛᱤᱥᱮ ᱡᱟᱹᱲᱤ ᱭᱮᱫᱟᱭ ᱡᱩᱛ ᱥᱟᱹᱦᱤᱡ ᱨᱚᱦᱚᱭ ᱜᱟᱱᱚᱜ ᱞᱮᱠᱟ?
ᱩᱸ ᱦᱩᱸ
ᱟᱻ ᱟᱯᱮ ᱫᱚ ᱟᱯᱮ ᱫᱚ,
ᱟᱞᱮ ᱦᱚᱸᱛᱚ ᱟᱹᱣᱨᱤ ᱱᱚᱜᱚᱭ ᱛᱚ ᱵᱟᱨᱯᱮ ᱫᱤᱱ ᱦᱩᱭᱮᱱᱟ ᱫᱟᱜ ᱫᱟᱭ ᱟᱫᱚ ᱱᱟᱜ ᱱᱚᱛᱮ ᱫᱚ ᱫᱟᱜ ᱫᱚ ᱚᱱᱠᱟ ᱫᱚ ᱵᱟᱭ ᱫᱟᱜ ᱵᱟᱲᱟᱭᱮᱫ ᱛᱟᱦᱮᱸᱱᱟ ᱦᱩᱸ ᱾ ᱟᱨ ᱫᱟᱜ ᱨᱮᱭᱟᱜ ᱥᱩᱵᱤᱫᱟ ᱦᱚᱸᱛᱚ ᱵᱟᱹᱪᱩᱜ-ᱟ ᱱᱚᱛᱮ ᱫᱚ ᱡᱮ ᱥᱤᱞᱚ ᱠᱚ ᱛᱟᱦᱮᱱ ᱠᱷᱟᱡ ᱫᱚ ᱢᱟᱱᱮ ᱡᱩᱛᱩᱜ-ᱟ ᱪᱟᱥ ᱠᱚᱫᱚ ᱢᱟᱱᱮ ᱡᱟᱦᱟᱸ ᱠᱚᱨᱮ ᱡᱮᱢᱚᱱ ᱵᱚᱪᱷ ᱪᱚ ᱨᱮ ᱵᱟᱨ ᱫᱷᱟᱣ ᱠᱚ ᱪᱟᱥᱟ ᱚᱱᱛᱮ ᱫᱚ ᱥᱮᱞᱳ ᱠᱚᱠᱚ ᱥᱩᱵᱤᱫᱟ ᱠᱚ ᱮᱢ ᱠᱟᱫ ᱠᱚᱣᱟ᱾
ᱵᱟᱝ ᱟᱞᱮ ᱥᱮᱫ ᱫᱚ ᱡᱷᱚᱛᱚ ᱜᱮ ᱥᱩᱵᱤᱫᱷᱟ ᱢᱮᱱᱟᱜ
ᱛᱚ ᱛᱟᱦᱚᱞᱮ ᱛᱚ ᱟᱹᱰᱤ ᱵᱮᱥ ᱜᱮᱭᱟ ᱛᱚ ᱮᱫᱚᱢ᱾
ᱟᱫᱚ ᱱᱚᱸᱜ-ᱚᱭ ᱦᱮᱸ ᱠᱤᱪᱷᱩ ᱫᱤᱱ ᱯᱚᱨᱮᱞ ᱞᱮ ᱨᱚᱦᱚᱭᱟ ᱟᱥᱟᱲ ᱵᱚᱸᱜᱟ ᱦᱮᱜ ᱮ ᱛᱚ ᱤᱭᱟᱹᱣ ᱠᱟᱱᱟ, ᱠᱟᱹᱡ ᱞᱮ ᱯᱟᱨᱚᱢ ᱦᱚᱪᱚᱣᱟᱜ ᱠᱟᱱᱟ ᱢᱳᱚᱴᱟᱢᱩᱴᱤ ᱳᱭ ᱵᱟᱨᱜᱮᱞ ᱜᱟᱱ ᱦᱳᱭ ᱦᱚᱪᱚᱱ ᱛᱟᱯᱚᱨᱮ ᱟᱫᱚ ᱨᱚᱦᱚᱭ ᱟᱪᱷᱟ ᱟᱯᱮ ᱫᱚ ᱚᱱᱟ ᱡᱟᱦᱟᱸ ᱟᱯᱷᱚᱨ ᱯᱮ ᱛᱚᱞᱟ ᱯᱮ ᱜᱤᱰᱤᱭᱟ ᱚᱱᱟ ᱫᱚ ᱚᱠᱟ ᱞᱮᱠᱟ ᱯᱮ ᱜᱤᱰᱤᱭᱟ?
ᱛᱚᱞᱟ ᱫᱚ ᱟᱯᱮ ᱥᱮᱫ ᱫᱚ ᱪᱮᱫ ᱞᱮᱠᱟᱯᱮ ᱜᱤᱰᱤ?
ᱟᱞᱮ ᱫᱚ ᱵᱟᱨ ᱨᱚᱠᱚᱢᱟᱜ ᱢᱮᱱᱟᱜ-ᱟ, ᱢᱮᱫᱴᱟᱱ ᱫᱚ ᱨᱚᱦᱚᱲ ᱨᱮ ᱡᱟᱦᱟᱸ ᱠᱚ ᱞᱟᱹᱭ ᱫᱟ ᱵᱟᱹᱛᱟᱹᱲᱤ ᱨᱮ
ᱚᱻ ᱟᱪᱪᱷᱟ ᱚᱱᱟᱢ ᱢᱮᱱ ᱦᱚᱪᱚᱭ ᱫᱟ᱾
ᱦᱳᱭ ᱦᱳᱭ ᱦᱳᱭ᱾
ᱦᱟᱸ ᱟᱞᱮᱥᱮ ᱫᱚ ᱨᱚᱦᱚᱲ ᱫᱚ ᱵᱟ, ᱡᱚᱛᱚ ᱫᱟᱜ ᱨᱮᱜᱮ ᱫᱟᱜ ᱨᱮ ᱢᱟᱱᱮ ᱪᱮᱜ ᱦᱮᱸ ᱫᱟᱜ ᱢᱟᱱᱮ ᱛᱮᱦᱮ ᱞᱚᱥᱚᱫ ᱧᱚᱜ ᱛᱟᱦᱮᱸ ᱫᱚᱨᱠᱟᱨ ᱱᱟᱦᱮᱞ ᱠᱩ ᱥᱤ ᱵᱟᱲᱟ ᱠᱟᱛᱮᱜ ᱦᱳᱭ ᱦᱩᱸ᱾
ᱢᱟ ᱟᱞᱮ ᱫᱚ ᱱᱤᱛ ᱡᱟᱦᱟᱸ ᱞᱮ ᱤᱭᱟᱹᱭᱟ ᱚᱱᱟ ᱡᱟᱦᱟᱸ ᱠᱟᱹᱡ ᱫᱚᱢᱮ ᱫᱟᱜ ᱞᱤᱸᱡᱤᱜ-ᱟ ᱡᱟᱦᱟᱸ ᱵᱟᱹᱭᱦᱟᱹᱲ ᱵᱚᱱ ᱞᱟᱹᱭ ᱫᱟ ᱚᱱᱟ ᱠᱚᱨᱮᱱᱟᱜ ᱫᱚ ᱚᱱᱮ ᱵᱟᱹᱛᱟᱹᱲᱤ ᱨᱮᱜᱮ ᱠᱚ ᱜᱤᱫᱤᱭᱟ᱾
ᱱᱟ ᱫᱚ ᱫᱟᱜ ᱵᱟᱝ ᱢᱟᱱᱮ ᱢᱟᱱᱮ ᱨᱟᱜ ᱨᱟᱜ ᱦᱟᱞᱠᱟ ᱨᱟᱥᱟ ᱛᱟᱦᱮᱱᱟ ᱚᱱᱟ ᱵᱷᱟᱥᱟ ᱨᱮ᱾ ᱟᱨᱠᱤ ᱟᱨ ᱡᱟᱦᱟᱸ ᱯᱚᱨᱮᱛᱮ ᱡᱟᱦᱟᱸ ᱯᱚᱫ ᱡᱟᱦᱟᱸ ᱚᱠᱟ ᱠᱚᱴᱷᱟ ᱠᱚᱨᱮ ᱫᱚ ᱟᱯᱷᱚᱨ ᱠᱚ ᱞᱟᱹᱭᱟ, ᱟᱨ ᱟᱞᱮ ᱥᱮᱫ ᱫᱚ ᱮᱸᱫ ᱟᱪᱷᱲᱟ ᱠᱚ ᱞᱟᱹᱭᱟ ᱚᱠᱟ ᱥᱮᱫ ᱫᱚ ᱛᱟᱞᱮ ᱚᱠᱟ ᱠᱚ ᱢᱮᱱᱟ᱾ ᱟᱨ ᱚᱱᱟ ᱫᱚ ᱚᱱᱟ ᱠᱟᱹᱡ ᱡᱟᱦᱟᱸ ᱨᱮ ᱫᱟᱜ ᱵᱟᱝ ᱯᱤᱡᱤᱜ-ᱟ ᱜᱷᱩᱴᱩ ᱧᱚᱜ ᱜᱮᱭᱟ ᱥᱮ ᱟᱥᱟᱲ ᱵᱚᱸᱜᱟᱹ ᱫᱚ ᱫᱟᱜᱚᱜ-ᱟ ᱚᱱᱠᱟᱱ ᱡᱟᱭᱜᱟ ᱞᱟᱹᱜᱤᱫ ᱫᱚ ᱚᱱᱠᱟ ᱞᱮ ᱤᱭᱟᱹ ᱛᱚᱞᱟᱭᱟ᱾
ᱟᱪᱪᱷᱟ ᱟᱯᱮᱥᱮᱫ ᱫᱚ ᱛᱟᱦᱞᱮ ᱜᱚᱝᱠᱮ ᱚᱱᱟ ᱟᱨᱟᱜ ᱪᱟᱣᱞᱤ ᱧᱟᱢᱚᱜ ᱜᱮᱭᱟ ᱱᱮᱛᱷᱟ ᱱᱮᱛᱟᱨ ᱦᱚᱸ?
ᱟᱨᱟᱜ ᱪᱟᱣᱞᱮ ᱟᱨᱟᱜ ᱪᱟᱣᱞᱮ ᱫᱚ ᱵᱟᱝ ᱦᱮᱸ ᱚᱱᱟ ᱫᱚ ᱱᱤᱛᱳᱜ ᱫᱚ ᱵᱟᱝ ᱧᱟᱢᱚᱜ ᱜᱮᱭᱟ᱾
ᱦᱮᱸ ᱚᱱᱟ ᱫᱚ ᱫᱟᱜ ᱢᱟᱹᱰᱤ ᱜᱮ ᱟᱹᱰᱤ ᱜᱮ ᱥᱤᱵᱤᱞᱟ ᱚᱱᱟ ᱟᱨᱟᱜ ᱪᱟᱣᱞᱮ ᱾ ᱚᱱᱟ ᱛᱮᱧ ᱠᱩᱞᱤ
ᱚᱱᱟ ᱫᱚ ᱦᱟᱱᱟ ᱵᱷᱩᱛ ᱢᱩᱲᱤ ᱪᱟᱣᱞᱮ ᱡᱚᱢ ᱵᱟᱲᱟ ᱦᱩᱭ ᱠᱟᱱᱟ ᱥᱮ ᱵᱟᱝ?
ᱪᱮᱫ ᱞᱮᱠᱟ ᱚᱱᱟ ᱫᱚ?
ᱵᱷᱩᱛᱢᱩᱲᱤ ᱚᱱᱟ ᱫᱚᱢᱮ ᱞᱮᱸᱡᱮᱫ ᱥᱟᱺᱦᱤᱡ ᱟᱨᱟᱜ ᱟᱨᱟᱜ ᱵᱷᱟᱯ ᱪᱮᱴᱟᱨᱮ ᱛᱟᱦᱮᱱᱟ ᱚᱱᱟ ᱪᱟᱣᱞᱮ ᱨᱮ ᱾
ᱦᱮᱸ ᱦᱮᱸ ᱦᱳᱭ ᱤᱱᱟ ᱪᱟᱣᱞᱮ ᱜᱮᱞᱤᱧ ᱢᱮᱱ ᱫᱟ ᱾
ᱟᱹᱰᱤ ᱡᱳᱨ ᱥᱤᱵᱤᱞᱟ ᱢᱟᱱᱮ, ᱵᱩᱞᱩᱝ ᱥᱟᱝ ᱜᱮ ᱫᱟᱠᱟ ᱡᱚᱢ ᱜᱟᱱᱚᱜᱼᱟ ᱾
ᱦᱮᱸ
ᱵᱟᱝ ᱠᱷᱟᱱ ᱚᱱᱟ ᱠᱚᱫᱚ ᱵᱟᱱᱩᱜ-ᱟ᱾ ᱱᱚᱣᱟ ᱠᱚᱨᱮ ᱫᱚ ᱳᱭ ᱥᱚᱨᱱᱚ ᱠᱚ ᱪᱟᱥᱟ ᱾
ᱟᱞᱮ ᱥᱮᱜ ᱦᱚᱸ ᱥᱚᱨᱱᱚ ᱟᱨ ᱞᱩᱜᱩ ᱜᱮ ᱱᱚᱛᱮ ᱫᱚ ᱡᱟᱹᱥᱛᱤ ᱾
ᱦᱮᱸ ᱟᱞᱮ ᱫᱚ ᱥᱚᱨᱱᱚ ᱟᱹᱠᱷᱨᱤᱧ ᱵᱟᱠᱷᱨᱟ ᱟᱨ, ᱡᱚᱢ ᱵᱟᱠᱷᱨᱟ ᱦᱚᱸ ᱠᱤᱪᱷᱩ ᱫᱚ ᱟᱨ ᱥᱩᱯᱟᱨ ᱥᱚᱨᱱᱚ ᱢᱤᱫᱴᱟᱝ ᱢᱮᱱᱟᱜᱼᱟ ᱡᱮᱞᱮᱧ ᱧᱮᱞ ᱾ ᱦᱳᱭ ᱦᱳᱭ ᱾ ᱦᱳᱭ ᱾
ᱟᱪᱪᱷᱟ ᱛᱚᱵᱮ ᱜᱚᱝᱠᱮ ᱚᱱᱟᱴᱟᱜ ᱟᱨᱟᱜ ᱪᱟᱣᱞᱮ ᱫᱚ ᱪᱮᱫ ᱪᱟᱣᱞᱮ ᱠᱚ ᱢᱮᱛᱟᱜᱼᱟ ᱚᱱᱟ ᱫᱚ?
ᱵᱷᱩᱛ ᱢᱩᱬᱤ ᱠᱚ ᱞᱟᱹᱭᱟ, ᱵᱷᱩᱛ ᱢᱩᱬᱤ ᱾
ᱵᱷᱩᱛᱢᱩᱲᱤ ᱾
ᱦᱳᱭ ᱾ ᱚᱱᱟ ᱪᱟᱣᱞᱮ ᱚᱱᱟ ᱪᱟᱣᱞᱮ ᱫᱚ ᱦᱟᱱᱮ ᱟᱹᱰᱤ ᱦᱩᱰᱤᱧ ᱨᱮ ᱡᱚᱢ ᱵᱟᱲᱟ ᱦᱩᱭ ᱞᱮᱱᱟ, ᱩᱱ ᱥᱚᱢᱚᱭ ᱜᱮ ᱟᱫᱚ ᱚᱱᱟ ᱠᱚᱫᱚ ᱵᱮᱥᱤ ᱫᱚ ᱵᱟᱝ ᱦᱩᱭᱩᱜ ᱟᱥᱮ ᱱᱚᱣᱟ ᱥᱚᱨᱱᱚ ᱞᱮᱠᱟ ᱫᱚ ᱾
ᱦᱳᱭ
ᱠᱚᱢ ᱫᱷᱟᱨᱟ ᱧᱚᱜ ᱜᱮ ᱜᱮᱞᱮᱜᱼᱟ ᱟᱨᱠᱤ ᱟᱨ ᱟᱨ ᱱᱚᱣᱟ ᱥᱚᱨᱱᱚ, ᱟᱠᱚ ᱫᱚ ᱚᱱᱟ ᱠᱷᱮᱛᱨᱮ ᱜᱮ ᱟᱢᱫᱟ ᱫᱚᱢᱮ ᱜᱮᱞᱮᱜᱼᱟ ᱫᱚᱢᱮ ᱦᱩᱭᱩᱜᱼᱟ, ᱟᱹᱠᱷᱨᱤᱧ ᱵᱟᱠᱷᱨᱟ ᱾ ᱵᱟᱠᱷᱨᱟ ᱦᱚᱸ ᱜᱟᱱᱚᱜᱼᱟ, ᱡᱚᱢ ᱵᱟᱠᱷᱨᱟ ᱦᱚᱸ ᱜᱟᱱᱚᱜᱼᱟ, ᱦᱮᱸ ᱚᱱᱟ ᱠᱚᱫᱚ ᱠᱚ ᱵᱟᱹᱜᱤ ᱠᱮᱫ ᱛᱮ ᱱᱚᱣᱟ ᱠᱚ ᱥᱚᱨᱱᱚ ᱠᱚ ᱠᱚ ᱨᱚᱦᱚᱭᱮᱫᱼᱟ ᱾ ᱟᱨ ᱚᱱᱟ ᱤᱭᱟᱹ ᱯᱟᱭᱮᱥ ᱪᱟᱣᱞᱮ ᱫᱚ ᱯᱮ ᱦᱳᱲᱳ ᱯᱮ ᱨᱚᱦᱚᱭ ᱜᱮᱭᱟ ᱥᱮ ᱵᱟᱝ? ᱜᱳᱵᱤᱱᱫᱚ ᱵᱷᱳᱜ ᱜᱳᱵᱤᱱᱫᱚ ᱵᱷᱳᱜᱽ ᱯᱮ ᱨᱚᱦᱚᱭ ᱜᱮᱭᱟ ᱥᱮ ᱵᱟᱝ?
ᱜᱳᱵᱤᱱᱫᱚ ᱵᱷᱳᱜᱽ ᱫᱚ ᱦᱮᱸ ᱚᱱᱠᱟ ᱫᱚ ᱵᱟᱝ ᱢᱟᱱᱮ ᱳᱭ ᱢᱟᱱᱮ, ᱡᱟᱸᱦᱟᱸᱭ ᱦᱚᱞᱚᱝ ᱠᱚᱠᱚ ᱵᱮᱱᱟᱣᱟ ᱚᱱᱟ ᱦᱚᱛᱮᱜ ᱛᱮ ᱜᱳᱵᱤᱱᱫᱚ ᱵᱷᱳᱜ ᱠᱚ ᱠᱚ ᱤᱭᱟᱹ ᱠᱟᱜᱼᱟ ᱾
ᱚᱦ ᱵᱟᱝ ᱟᱞᱮ ᱥᱮᱫ ᱫᱚ ᱱᱮᱛᱟᱨ ᱫᱚ ᱫᱚᱢᱮ ᱠᱚ ᱪᱟᱥ ᱮᱫᱼᱟ ᱚᱱᱮ ᱠᱤᱪᱷᱩ ᱫᱚ‌᱾ ᱵᱟᱝ ᱟᱠᱷᱨᱤᱧ ᱵᱟᱠᱷᱨᱟ ᱟᱨᱠᱤ᱾
ᱛᱟᱦᱚᱞᱮ ᱛᱚ ᱟᱯᱮ ᱥᱮᱜ ᱜᱮ ᱪᱟᱞᱟᱣ ᱦᱩᱭᱩᱜᱼᱟ, ᱚᱱᱛᱮ ᱠᱷᱚᱱ ᱜᱮ ᱟᱹᱜᱩ ᱦᱩᱭᱩᱜᱼᱟ ᱜᱳᱚᱵᱤᱱᱫᱚ ᱵᱷᱳᱜ ᱪᱟᱣᱞᱤ ᱾
ᱦᱳᱭ ᱾
ᱛᱚ ᱟᱫᱚ ᱜᱚᱝᱠᱮ ᱚᱱᱟ ᱦᱮᱸᱫᱮ ᱪᱟᱣᱞᱮ ᱦᱮᱸᱫᱮ ᱪᱟᱣᱞᱮᱢ ᱵᱟᱲᱟᱭ ᱜᱮᱭᱟ?
ᱦᱮᱸ ᱦᱮᱸ ᱵᱟᱲᱟᱭ ᱜᱤᱭᱟᱹᱧ ᱾
ᱚᱱᱟ ᱫᱚ ᱟᱹᱰᱤ ᱠᱟᱡᱮ ᱨᱮᱭᱟᱜ ᱜᱮ ᱠᱟᱱᱟ, ᱚᱱᱟ ᱪᱟᱣᱞᱮ ᱦᱮᱸᱫᱮ ᱪᱟᱣᱞᱮ ᱾ ᱢᱮᱱ ᱟᱠᱩ ᱡᱟᱦᱟᱸᱭ, ᱡᱟᱸᱦᱟᱸᱭ ᱠᱚ ᱵᱮᱞᱟᱰ ᱯᱨᱮᱥᱟᱨ ᱥᱮ ᱡᱟᱸᱦᱟᱸᱭ ᱜᱮ ᱥᱚᱨᱤᱨ ᱨᱮ, ᱦᱚᱲᱢᱚ ᱨᱮ ᱵᱤᱢᱟᱨᱤ ᱠᱚ ᱢᱮᱱᱟᱜ ᱛᱟᱠᱚᱣᱟ ᱵᱟᱝ ᱾
ᱦᱮᱸ ᱦᱮᱸ ᱾
ᱛᱚ ᱮᱠᱫᱚᱢ ᱚᱱᱟ ᱪᱟᱣᱞᱮ ᱜᱮ ᱦᱮᱸᱫᱮ ᱜᱮ ᱾
ᱚ ᱚᱱᱟ ᱫᱚ ᱦᱮᱜ-ᱮ ᱱᱮᱛᱟᱨ ᱛᱚ ᱤᱭᱟᱹ ᱚᱱᱟ ᱫᱚ ᱵᱟᱝᱠᱚ ᱪᱟᱥ ᱜᱮᱭᱟ ᱚᱱᱟ ᱫᱚ ᱱᱮᱛᱟᱨ ᱟᱜ ᱪᱟᱣᱞᱮ ᱠᱟᱱᱟ ᱾
ᱦᱮᱸ ᱵᱚᱭᱦᱟ ᱪᱟᱣᱞᱮ ᱫᱚ ᱢᱟᱱᱮ, ᱚᱱᱟ ᱡᱟᱸᱦᱟᱸᱭ ᱵᱮᱞᱟᱰ ᱯᱨᱮᱥᱟᱨ ᱥᱮ ᱡᱟᱸᱦᱟᱱᱟᱜ ᱜᱮ ᱠᱳᱞᱮᱥᱴᱨᱚᱞ ᱡᱟᱸᱦᱟᱱᱟᱜ ᱜᱮ ᱵᱤᱢᱟᱨᱤ ᱢᱮᱱᱟᱜ ᱛᱟᱭᱟ ᱾
ᱦᱮᱸ ᱦᱮᱸ ᱾
ᱚᱱᱟ ᱠᱚ ᱾
ᱤᱧᱤᱧ ᱯᱟᱸᱡᱟ ᱞᱮᱫ ᱜᱮᱭᱟ ᱢᱤᱫ ᱫᱷᱟᱣ ᱚᱲᱟᱜ ᱨᱮ ᱨᱚᱦᱚᱭ ᱞᱟᱹᱜᱤᱫ ᱾ ᱠᱤᱱᱛᱩ ᱵᱟᱹᱧ ᱧᱟᱢ ᱞᱮᱫ-ᱟ, ᱚᱱᱟ ᱫᱚᱠᱟᱱ ᱠᱚᱨᱮ ᱟᱨᱠᱤ ᱠᱤᱨᱤᱧ ᱛᱮ᱾
ᱦᱮᱸ
ᱦᱳᱲᱳᱴᱟᱜ ᱟᱨᱠᱤ ᱢᱟᱱᱮ ᱨᱚᱦᱚᱭ ᱞᱟᱹᱜᱤᱫ ᱤᱛᱟᱹᱧ ᱯᱟᱸᱡᱟᱭᱮᱫ ᱛᱟᱦᱮᱫ᱾ ᱟᱫᱚ ᱠᱚ ᱞᱟᱹᱭᱮᱫᱟ ᱚᱱᱟ ᱠᱚᱫᱚ ᱵᱟᱞᱮ ᱟᱹᱜᱩ ᱟᱠᱟᱜᱼᱟ᱾ ᱪᱟᱞᱩ ᱵᱟᱱᱩᱜ-ᱟ ᱛᱚ, ᱚᱱᱟ ᱫᱚ ᱠᱷᱩᱵᱜ ᱜᱮ ᱵᱷᱟᱹᱜᱤᱭᱟ ᱟᱨ ᱦᱮᱸᱫᱮ ᱪᱟᱣᱞᱮ ᱥᱮ ᱦᱮᱸᱫᱮ ᱥᱤᱢ ᱡᱟᱸᱦᱟᱸ ᱢᱮᱱᱟᱜ ᱠᱚᱣᱟ ᱢᱤᱫᱴᱟᱝ,
ᱦᱩᱸ ᱦᱩᱸ ᱦᱮᱸᱫᱮ ᱥᱤᱢ ᱠᱚᱲᱚᱠᱱᱟᱛᱷ ᱥᱤᱢ ᱦᱩᱸ᱾
ᱩᱱᱠᱩᱭᱟᱜ ᱫᱚ ᱵᱮᱞᱮ ᱦᱚᱸ ᱪᱮᱛᱟᱱ ᱦᱮᱸᱫᱮ ᱜᱮᱭᱟ ᱟᱨ ᱢᱟᱭᱟᱝ ᱴᱩᱠᱩ ᱜᱮ ᱟᱨᱟᱜ ᱛᱟᱠᱚᱭᱟ ᱡᱮᱞ ᱦᱚᱸ ᱡᱷᱚᱛᱚ ᱠᱤᱪᱷᱩ ᱜᱮ ᱦᱮᱸᱫᱮ ᱜᱮᱭᱟ᱾
ᱡᱚᱛᱚ ᱜᱮ ᱦᱮᱸᱫᱮ ᱜᱮ ᱦᱮᱸᱛᱚ ᱱᱚᱛᱮ ᱠᱚ ᱟᱹᱜᱩ ᱵᱟᱲᱟ ᱞᱮᱫ ᱠᱚ ᱜᱮᱭᱟ᱾ ᱦᱮᱸ ᱠᱚᱲᱚᱠᱟᱱᱟ
ᱚ ᱟᱫᱚ
ᱟᱫᱚ ᱚᱱᱟ ᱡᱤᱞ ᱫᱚ ᱪᱮᱠᱟ ᱠᱟᱛᱮᱢ ᱡᱚᱢᱟ ᱡᱤᱞᱜᱤ ᱢᱟ ᱦᱮᱸᱫᱮ ᱜᱮ᱾
ᱦᱳᱭ, ᱦᱮᱸ ᱥᱮ ᱧᱮᱞ ᱛᱮ ᱚᱠᱟ ᱞᱮᱠᱟ ᱪᱚ ᱧᱮᱞᱚᱜᱼᱟ ᱦᱮᱸᱫᱮᱭᱟᱜ ᱫᱚ᱾
ᱦᱮᱸ
ᱦᱮᱸᱫᱮ ᱜᱮᱠᱚ ᱞᱟᱹᱭᱟ ᱵᱷᱟᱜᱤ ᱡᱷᱚᱛᱚ ᱡᱤᱱᱤᱥ ᱨᱮᱜᱮ
ᱦᱩᱸ
ᱢᱟᱹᱱᱢᱤ ᱦᱚᱸ ᱡᱟᱸᱦᱟᱸᱭ ᱠᱚ ᱦᱮᱸᱫᱮᱭᱟ ᱩᱱᱠᱩ ᱦᱚᱸᱠᱚ ᱵᱷᱟᱜᱤ ᱜᱮᱭᱟ᱾ ᱦᱮᱸ ᱩᱱᱠᱩᱭᱟᱜ ᱫᱚ ᱢᱮᱱᱮ ᱦᱚᱸ ᱵᱷᱟᱜᱤ-ᱟ᱾ ᱡᱚᱛᱚ ᱠᱤᱪᱷᱩ ᱜᱮ ᱟᱨᱠᱤ ᱟᱨ, ᱟᱨ ᱦᱮᱸ ᱵᱚᱭᱮᱥ ᱦᱚᱸ ᱵᱟᱭ ᱵᱚᱭᱮᱥᱚᱜ-ᱟ ᱚᱱᱠᱟᱜ ᱜᱮ ᱧᱮᱞᱚᱜᱼᱟᱭ ᱫᱤᱱ ᱜᱮ, ᱡᱤᱭᱚᱱ ᱦᱩ ᱟᱫᱚ ᱦᱮᱸᱫᱮ ᱡᱤᱱᱤᱥ ᱫᱚ ᱟᱵᱚ ᱫᱚ ᱱᱮᱛᱟᱨ ᱫᱚ ᱵᱟᱵᱚᱱ ᱠᱩᱥᱤᱭᱟᱜ ᱠᱟᱱ ᱫᱚ᱾
ᱦᱮᱸ
ᱡᱷᱚᱛᱚ ᱵᱚᱱ ᱮᱥᱮᱞᱚᱜ ᱠᱟᱱᱟ ᱦᱮᱸ᱾ ᱦᱮᱸᱫᱮᱭᱤᱡ ᱦᱚᱸ ᱦᱟᱱᱟ ᱡᱟᱦᱟᱱ ᱚᱡᱚᱜ ᱠᱟᱛᱮ ᱨᱮᱦᱚᱸ ᱮᱥᱮᱞ ᱜᱮ ᱠᱷᱚᱡᱚᱜ ᱠᱟᱱᱟ᱾
ᱦᱮᱸ
ᱟᱹᱞᱤᱧ ᱥᱮᱱ ᱮᱥᱮᱞ ᱞᱮᱱᱠᱷᱟᱱ ᱵᱷᱟᱹᱜᱮᱭᱟ ᱧᱮᱞᱮᱧᱟ ᱠᱟᱹᱡ ᱟᱫᱚ ᱦᱮᱸᱫᱮ ᱡᱤᱱᱤᱥ ᱨᱮᱜᱮ ᱡᱚᱛᱚ ᱠᱤᱪᱷᱩ ᱜᱮ ᱢᱮᱱᱟᱜᱼᱟ ᱦᱮᱸ
ᱟᱪᱪᱷᱟ ᱜᱚᱝᱠᱮ ᱚᱱᱛᱮ ᱱᱮᱛᱟᱨ ᱫᱚ ᱪᱮᱫ ᱱᱟᱦᱮᱞ ᱛᱮ ᱯᱮ ᱥᱤ ᱮᱫᱟ ᱥᱮ ᱪᱮᱫ ᱞᱮᱠᱟ?
ᱱᱟᱦᱮᱞ ᱫᱚ ᱱᱮᱛᱟᱨ ᱫᱚ ᱠᱷᱩᱵ ᱮᱠᱴᱟ ᱫᱚ ᱵᱟᱹᱱᱩᱜᱼᱟ᱾ ᱢᱤᱫ ᱵᱟᱨ ᱦᱚᱲ ᱠᱚ ᱫᱚᱦᱚᱣ ᱠᱟᱜᱼᱟ ᱟᱨᱠᱤ ᱾ ᱟᱫᱚ ᱡᱷᱚᱛᱚ ᱚᱱᱮᱻ ᱴᱨᱟᱠᱴᱟᱨ ᱛᱮᱜᱮᱞᱮ ᱥᱤᱭᱟ ᱾ ᱡᱚᱛᱚ ᱠᱤᱪᱷᱩ ᱜᱮ ᱚᱱᱟ ᱴᱨᱟᱠᱴᱟᱨ ᱩᱱᱠᱩ ᱠᱤᱪᱷᱩ ᱠᱚ ᱤᱻᱨᱟ ᱛᱤᱛᱮ ᱾ ᱟᱨ ᱵᱟᱠᱤ ᱫᱚ ᱡᱷᱚᱛᱚ ᱜᱮ ᱢᱮᱥᱤᱱ ᱛᱮᱜᱮ ᱠᱚ ᱤᱻᱨᱟ᱾ ᱦᱮᱸ ᱦᱮᱸ ᱫᱚᱨᱠᱟᱨᱚᱜᱼᱟ ᱜᱚᱝᱠᱮ ᱟᱨ ᱩᱱᱠᱩ ᱚᱲᱟᱜ ᱠᱚᱦᱚᱸ ᱛᱚ ᱱᱮᱛᱟᱨ ᱫᱚ ᱼᱼ ᱠᱷᱚᱲ ᱨᱮᱱᱟᱜ ᱫᱚ ᱵᱟᱹᱱᱩᱜᱼᱟ ᱡᱷᱚᱛᱚ ᱴᱤᱱ ᱮᱰᱵᱷᱮᱥᱴᱟᱨ ᱯᱟᱠᱟ ᱚᱲᱟᱜ ᱱᱚᱣᱟ ᱠᱚᱜᱮ ᱢᱮᱱᱟᱜᱼᱟ ᱥᱮ ᱼᱼ ᱟᱫᱚ ᱤᱱᱟᱹᱛᱮ ᱼᱼ ᱠᱤᱪᱷᱩᱭᱟ ᱡᱟᱦᱟᱸᱭ ᱠᱚᱨᱮᱱ ᱜᱟᱹᱭ ᱰᱟᱹᱝᱨᱤ ᱠᱚ ᱢᱮᱱᱟᱜ ᱠᱚᱣᱟ ᱜᱩᱨᱤᱡ ᱫᱚ ᱟᱵᱚᱣᱟᱜ ᱫᱚ ᱞᱟᱹᱠᱛᱤ ᱠᱟᱱ ᱜᱮᱭᱟ ᱛᱚ᱾ ᱚᱱᱟ ᱞᱮᱠᱟ ᱛᱮᱠᱚ ᱫᱚᱦᱚ ᱵᱟᱲᱟ ᱟᱠᱟᱫ ᱠᱚᱣᱟ ᱾
ᱟᱫᱚ ᱱᱚᱛᱮ ᱚᱱᱛᱮ ᱟᱯᱮᱥᱮᱫ ᱫᱚ ᱰᱷᱤᱝᱠᱤ ᱢᱮᱱᱟᱜᱼᱟ᱾
ᱦᱮᱸ ᱦᱮᱸ ᱰᱷᱤᱝᱠᱤ ᱢᱮᱱᱟᱜ ᱜᱮᱭᱟ ᱟᱞᱮᱭᱟᱜ ᱜᱮ ᱢᱮᱱᱟᱜᱼᱟ᱾
ᱚ
ᱦᱮᱸ ᱚᱱᱟ ᱫᱚ ᱟᱹᱰᱤ ᱯᱟᱹᱦᱤᱞ ᱢᱟᱨᱮᱭᱟᱜ ᱠᱟᱱᱟ᱾
ᱦᱳᱭ-ᱦᱳᱭ
ᱟᱞᱮ ᱫᱚ ᱰᱷᱤᱝᱠᱤ ᱦᱚᱸ ᱢᱮᱱᱟᱜ ᱛᱟᱞᱮᱭᱟ ᱾ ᱟᱨ ᱡᱟᱢᱛᱮᱢ ᱟᱸᱡᱚᱢ ᱵᱟᱲᱟᱣᱜ ᱠᱟᱜᱼᱟ ᱥᱮ ᱵᱟᱝᱟ᱾
ᱪᱮᱫ
ᱡᱟᱢᱛᱮ ᱾
ᱵᱟ ᱚᱱᱟ ᱫᱚ ᱵᱟᱹᱧ ᱟᱸᱡᱚᱢ ᱵᱟᱲᱟᱣ ᱠᱟᱜᱼᱟ᱾
ᱚᱱᱟ ᱫᱚ ᱱᱚᱣᱟ ᱫᱟᱹᱞ ᱡᱟᱹᱛᱤᱭᱚ ᱡᱟᱦᱟᱸ ᱡᱤᱱᱤᱥ᱾
ᱚᱱᱟ ᱠᱚ ᱞᱟᱹᱦᱩᱫᱟ᱾
ᱚ
ᱡᱮᱢᱚᱱ ᱢᱟᱹᱥᱨᱤ ᱫᱟᱹᱞ ᱨᱟᱦᱮᱲ ᱫᱟᱹᱞ᱾ ᱯᱮᱥᱟᱨᱤ ᱫᱟ. ᱞ ᱚᱱᱟ ᱠᱚ ᱞᱟᱹᱦᱩᱫᱟ᱾ ᱚᱱᱟ ᱞᱟᱹᱜᱤᱫ ᱛᱮᱫᱚ ᱫᱚᱠᱚ ᱞᱟᱹᱭᱟ ᱡᱟᱢ ᱫᱚ ᱵᱷᱩᱞ ᱜᱮᱭᱟ᱾ ᱦᱮᱸ ᱚᱱᱟ ᱠᱚᱦᱚᱸ ᱢᱮᱱᱟᱜ ᱜᱮᱭᱟ ᱟᱞᱮᱭᱟᱜ ᱫᱚ᱾
ᱚ, ᱟᱞᱮ ᱫᱚ ᱰᱷᱤᱝᱠᱤ ᱛᱮᱜ ᱢᱮᱱᱟᱜᱼᱟ᱾ ᱛᱮᱦᱮᱸ ᱠᱟᱱᱟ᱾ ᱟᱫᱚ, ᱫᱚᱢᱮ ᱥᱮᱫᱟᱭ ᱠᱷᱚᱡ ᱜᱮ ᱛᱟᱦᱮᱸ ᱠᱟᱱᱟ ᱟᱫᱚ ᱮᱠᱷᱚᱱ ᱫᱚ ᱼᱼ ᱢᱟᱨᱮᱭᱮᱱᱟ ᱥᱮ ᱟᱫᱚ ᱾ ᱰᱷᱤᱝᱠᱤ ᱛᱚ ᱟᱫᱚ ᱵᱮᱵᱚᱦᱟᱨ ᱛᱚ ᱱᱚᱝᱠᱟ ᱵᱟᱝ ᱦᱩᱭᱩᱜ ᱠᱟᱱ ᱛᱟᱦᱮᱱᱟ᱾ ᱡᱟᱦᱟᱸᱭ ᱞᱟᱦᱟᱛᱮᱱ ᱠᱩ ᱩᱱᱠᱩ ᱠᱚ ᱵᱟᱵᱟ ᱛᱟᱠᱚ ᱤᱭᱟᱹ ᱛᱟᱠᱚᱼᱼ ᱫᱟᱫᱩ ᱛᱟᱠᱚ ᱠᱚ ᱛᱟᱦᱮᱸ ᱠᱟᱱᱟ ᱠᱚ ᱩᱱᱠᱩ ᱜᱮᱠᱚ ᱵᱮᱵᱚᱦᱟᱨᱮᱫ ᱛᱟᱦᱮᱱᱟ ᱟᱫᱚ ᱚᱱᱟ ᱵᱟᱝ ᱵᱮᱵᱚᱦᱟᱨ ᱠᱟᱨᱚᱱ ᱼᱼ ᱱᱮᱛᱟᱨ ᱫᱚ ᱟᱫᱚ ᱫᱚ ᱚᱱᱟ ᱫᱚ ᱵᱟᱹᱲᱤᱡ ᱪᱟᱵᱟᱭᱮᱱᱟ ᱰᱷᱤᱝᱠᱤ ᱫᱚ᱾
ᱦᱮᱸ ᱦᱮᱸ ᱵᱟ ᱟᱞᱮ ᱫᱚᱞᱮ ᱫᱚᱼᱼ ᱫᱚᱦᱚᱣᱟᱠᱟᱫ ᱜᱮᱭᱟ ᱚᱱᱮ ᱛᱟ. ᱣ ᱢᱟᱡᱷᱮ ᱢᱚᱫᱽᱫᱷᱮ ᱠᱚ ᱵᱮᱵᱚᱦᱟᱨ ᱜᱮᱭᱟ ᱵᱮᱵᱚᱦᱟᱨ ᱫᱚ ᱠᱷᱩᱵᱽ ᱠᱚᱢ ᱦᱩᱭᱩᱜᱼᱟ᱾ ᱚᱱᱮ ᱯᱤᱴᱷᱟᱹ ᱠᱚ ᱞᱟᱹᱜᱤᱫ ᱛᱮ ᱚᱱᱟ ᱠᱚ ᱩᱱ ᱥᱚᱢᱚᱭ ᱡᱮᱢᱚᱱ ᱥᱟᱠᱨᱟᱛ ᱠᱚᱨᱮ ᱥᱚᱦᱨᱟᱭ ᱠᱚᱨᱮ ᱩᱱ ᱠᱚ ᱵᱮᱵᱚᱦᱟᱨᱟ ᱟᱫᱚ ᱚᱱᱟ ᱫᱚ ᱞᱮᱠᱟᱛᱮ ᱱᱤᱡᱮ ᱦᱚ ᱢᱚᱱᱮ ᱦᱩᱭ ᱠᱟᱱᱟ ᱚᱱᱟ ᱫᱚ ᱟᱞᱚᱯᱮ ᱤᱭᱟᱹᱭᱟ ᱛᱟᱦᱮᱸ ᱟᱫᱚ ᱡᱟᱭᱜᱟ ᱦᱚᱸ ᱢᱤᱫ ᱥᱟᱭᱤᱰ ᱧᱚᱜ ᱜᱮᱭᱟ ᱛᱚ᱾ ᱟᱫᱚ ᱚᱸᱰᱮ ᱫᱚ ᱩᱱ ᱥᱚᱢᱚᱭ ᱜᱮ ᱠᱚ ᱯᱷᱟᱨᱪᱟ-ᱯᱷᱟᱨᱪᱤᱭᱟ ᱵᱟᱠᱤ ᱥᱚᱢᱚᱭᱼᱼ ᱦᱟᱱᱟ-ᱱᱷᱟᱣᱟ ᱠᱚ ᱫᱚᱦᱚᱭᱟ ᱰᱷᱤᱝᱠᱤ ᱪᱮᱛᱟᱱ ᱨᱮᱜᱮ ᱦᱮᱸᱥᱮ᱾ ᱦᱩᱲᱩ ᱠᱚ ᱚᱱᱟ ᱚᱲᱟ ᱨᱮᱠᱚ ᱫᱚᱦᱚᱭᱟ, ᱦᱩᱲᱩ ᱠᱚ, ᱪᱟᱣᱞᱮ ᱠᱚ, ᱮᱭᱥᱚᱵ ᱠᱚ ᱫᱚᱦᱚᱭᱟ᱾ ᱟᱫᱚ ᱤᱭᱟᱹᱛᱮ ᱚᱱᱟ ᱫᱚ ᱚᱝᱠᱟᱜᱮ ᱢᱮᱱᱟᱜᱼᱟ, ᱟᱨ ᱛᱟᱦᱮᱸ ᱥᱤᱱᱤ ᱦᱚᱸ ᱥᱤᱴᱤ ᱞᱮᱠᱟ ᱢᱤᱫᱴᱟᱝ ᱢᱮᱱᱟᱜᱼᱟ ᱵᱟᱫᱷᱩ ᱡᱩᱭᱟ ᱦᱚ ᱦᱟᱲᱟᱢ ᱦᱚᱸ ᱡᱩᱫ ᱦᱚᱴᱚ ᱠᱟᱫᱜᱼᱟ᱾ ᱟᱫᱚ ᱚᱱᱟ ᱠᱚᱫᱚ ᱛᱟᱸᱦᱮᱸ ᱦᱚᱪᱚᱱᱤᱜ᱾ ᱵᱟᱠᱷᱟᱱ ᱱᱚᱣᱟ ᱠᱚᱫᱚ ᱦᱟᱸᱜ ᱠᱷᱟᱱ ᱟᱨ ᱱᱤᱛᱚᱜ ᱟᱱ ᱜᱤᱫᱽᱨᱟᱹ ᱠᱚᱫᱚ ᱟᱫᱚ ᱵᱟᱠᱚ ᱴᱷᱟ. ᱣᱠᱟ. ᱭᱟ ᱰᱷᱤᱝᱠᱤᱢ ᱢᱮᱛᱟᱭ ᱠᱷᱟᱱ ᱜᱮ ᱪᱮᱫ ᱮ ᱞᱟᱹᱭ ᱫᱟ᱾ ᱦᱩᱸ᱾
ᱵᱟᱠᱚ ᱵᱩᱡ ᱫᱟᱲᱮᱜᱼᱟ᱾
ᱵᱟᱝᱠᱚ ᱵᱩᱡ ᱫᱟᱲᱮᱜᱼᱟ, ᱦᱳᱭᱛᱚ ᱟᱨ ᱫᱚᱥ ᱵᱚᱪᱷᱚᱨ ᱯᱚᱨᱮ ᱫᱚ ᱱᱟᱧᱮᱞ ᱡᱤᱱᱤᱥᱴᱟᱜ ᱦᱚᱸ ᱪᱟᱵᱟᱜᱼᱟ᱾
ᱪᱟᱵᱟᱜᱼᱟ ᱦᱳᱭ ᱪᱟᱵᱟᱜ ᱟᱛᱚ᱾
ᱟᱫᱚ ᱱᱟᱦᱮᱞᱮᱢ ᱢᱮᱛᱟᱭ ᱠᱷᱟᱱ ᱟᱫᱚᱭ ᱞᱟᱹᱭᱟ ᱱᱚᱣᱟ ᱫᱚ ᱪᱮᱫ ᱠᱟᱛᱷᱟᱭ ᱞᱟᱹᱭ ᱠᱮᱜᱼᱟ ᱮᱜᱮᱨᱤᱧ ᱠᱟᱱᱟᱭ ᱥᱮ ᱪᱮᱫ ᱞᱮᱠᱟ?
ᱱᱮᱛᱟᱨ ᱫᱚ ᱚᱱᱟ ᱯᱟᱵᱡᱤ ᱯᱷᱨᱤ ᱯᱷᱟᱭᱟᱨ ᱢᱮᱛᱟ ᱠᱚᱢ ᱛᱚ ᱟᱹᱰᱤ ᱡᱟᱞᱫᱤ ᱠᱚ ᱵᱩᱡ ᱫᱟᱲᱤᱭᱟᱜᱼᱟ᱾
ᱟᱹᱰᱤ ᱨᱟᱹᱜᱤ ᱟᱹᱰᱤ ᱞᱚᱜᱚᱱ᱾ ᱞᱚᱜᱚᱱ ᱠᱚ ᱵᱩᱡᱟ ᱚᱱᱟ ᱠᱚᱫᱚ᱾
ᱩᱸ᱾
ᱟᱫᱚ ᱚᱱᱟᱛᱮ ᱚᱱᱮ ᱡᱟᱢᱛᱮ ᱦᱚᱸ ᱚ ᱥᱮᱨᱚᱠᱚᱢ ᱫᱚ ᱵᱟᱝ ᱞᱟᱠᱛᱤᱜᱼᱟ ᱠᱷᱩᱵ ᱠᱚᱢ ᱚᱱᱟ ᱦᱚᱸ ᱛᱟᱦᱮᱸ ᱦᱩᱭ ᱠᱟᱱᱟ᱾ ᱟᱨ ᱤᱭᱟᱹ ᱢᱮᱱᱟᱜᱼᱟ ᱥᱮ ᱵᱟᱝ ᱟᱯᱮᱥᱮᱫ ᱯᱤᱲᱦᱤ?
ᱦᱮᱸ ᱦᱮᱸ?
ᱯᱤᱲᱦᱤ ᱢᱤᱫᱴᱟᱝ ᱡᱤᱱᱤᱥ ᱢᱤᱫᱴᱟᱝ ᱠᱟᱛᱷᱟ ᱢᱮᱱᱟᱜᱼᱟ ᱡᱤᱥ ᱜᱮ ᱦᱳᱭ᱾ ᱯᱤᱲᱦᱤ ᱫᱚ ᱚᱱᱟ ᱯᱤᱲᱦᱤ ᱫᱚ ᱦᱟᱸᱱᱮ ᱵᱟᱥᱠᱟ ᱞᱮᱠᱟᱱᱟ ᱴᱷᱮᱠᱟ ᱨᱮᱱᱟᱜ ᱜᱮ ᱠᱟᱱᱟ ᱢᱟᱫ ᱨᱮᱱᱟᱜ ᱜᱮ ᱟᱫᱚ ᱚᱸᱰᱮ ᱫᱚ